ᱦᱮᱸ ᱡᱚᱦᱟᱨ ᱜᱮ ᱵᱚᱠᱚᱧ ᱟᱸᱡᱚᱢᱚᱜ ᱠᱟᱱᱟ ᱵᱮᱥ ᱞᱮᱠᱟ ᱜᱮ ᱟᱨ ᱱᱟᱯᱟᱭ ᱜᱮᱛᱚ ᱢᱮᱱᱟᱜ ᱟᱠᱟᱜ ᱢᱮᱭᱟ
ᱦᱳᱭ ᱤᱧ ᱱᱟᱯᱟᱭ ᱵᱟᱲᱟ ᱜᱮ ᱦᱮᱱᱟᱜ ᱠᱟᱫᱤᱧᱟ ᱛᱟᱯᱚᱨᱮ ᱚᱲᱟᱜ ᱦᱚᱲ ᱠᱚ ᱚᱠᱟ ᱞᱮᱠᱟ ᱢᱮᱱᱟᱜ ᱟᱠᱟᱜ ᱠᱚᱣᱟ
ᱦᱳᱭ ᱵᱚᱠᱚᱧ ᱚᱲᱟᱜ ᱦᱚᱲ ᱠᱚᱦᱚᱸ ᱪᱚᱴ ᱪᱟᱸᱫᱳ ᱵᱚᱸᱜᱟᱣᱟᱜ ᱫᱟᱭᱟ ᱢᱟᱭᱟ ᱛᱮ ᱥᱟᱱᱟᱢ ᱦᱚᱲ ᱠᱚᱜᱮ ᱵᱮᱥ ᱞᱮᱠᱟᱜᱮ ᱢᱮᱱᱟᱜ ᱟᱠᱟᱜ ᱠᱚᱣᱟ ᱟᱨ ᱱᱟᱯᱟᱭ ᱜᱮ ᱢᱮᱱᱟᱜ ᱟᱠᱟᱜ ᱠᱚᱣᱟ᱾ ᱦᱮᱸ ᱟᱯᱮᱜᱮ ᱚᱱᱛᱮ ᱚᱠᱟᱞᱮᱠᱟ ᱢᱮᱱᱟᱜ ᱟᱠᱟᱜ ᱠᱚᱣᱟ ᱜᱷᱟᱹᱨᱚᱸᱡᱽ ᱨᱮᱱ ᱥᱮ ᱚᱲᱟᱜ ᱨᱮᱱ ᱦᱚᱲ ᱚᱠᱟᱞᱮᱠᱟ ᱢᱮᱱᱟᱜ ᱟᱠᱟᱜ ᱠᱚᱣᱟ᱾
ᱟᱞᱮ ᱥᱮᱱ ᱦᱚᱸ ᱱᱚᱜ ᱚᱭ ᱛᱚ ᱦᱚᱞᱟ ᱢᱟᱦᱫᱷᱮᱨ ᱮ ᱫᱟᱜ ᱢᱟᱫ ᱠᱤᱪᱷᱩ ᱫᱤᱱ ᱞᱟᱦᱟᱭ ᱫᱟᱜ ᱜᱚᱫ ᱠᱮᱫᱟᱭ ᱟᱫᱚ ᱢᱟᱱᱮ ᱥᱤᱛᱩᱝ ᱛᱟᱭᱚᱢ ᱟᱪᱠᱟ ᱜᱮ ᱫᱟᱜ ᱜᱚᱜ ᱠᱮᱫᱟ ᱛᱚ ᱱᱟᱥᱮ ᱠᱷᱩᱜ ᱢᱟᱸᱫᱟ ᱠᱚᱫᱚ ᱡᱩᱴᱟᱹᱣ ᱞᱮᱱ ᱜᱮᱭᱟ ᱛᱚᱵᱮ ᱮᱸ ᱚᱱᱟ ᱠᱚᱫᱚ ᱦᱟᱸᱜ ᱱᱤᱛᱚᱜ ᱫᱚ ᱥᱚᱭᱫᱚᱢ ᱫᱚ ᱪᱟᱵᱟ ᱦᱟᱛᱟᱲ ᱠᱟᱱᱟ ᱟᱨ ᱚᱱᱟ ᱠᱚᱫᱚ ᱦᱟᱸᱜ ᱨᱟᱱ ᱠᱚ ᱫᱟᱨᱟᱭ ᱜᱮ ᱪᱟᱵᱟ ᱦᱟᱥᱟ ᱦᱩᱭ ᱠᱟᱱᱟᱟᱱᱟ ᱛᱮᱜᱤ ᱛᱮᱜᱮ ᱪᱟᱵᱟ ᱦᱟᱪᱟ ᱦᱩᱭ ᱠᱟᱱᱟ ᱪᱮᱫᱟᱜ ᱥᱮ ᱱᱤᱛᱚᱜ ᱫᱚ ᱫᱟᱜ ᱠᱮᱫᱟᱭ ᱛᱚ ᱟᱫᱚ ᱪᱟᱥᱮᱨ ᱫᱤᱱ ᱪᱟᱥ ᱨᱮ ᱞᱟᱜᱟᱜ ᱦᱩᱭᱩᱜᱼᱟ ᱦᱟᱸᱜ᱾ ᱟᱫᱚ ᱢᱮᱱ ᱦᱩᱭᱩᱜ ᱠᱟᱱᱟ ᱚᱱᱟ ᱠᱷᱟᱹᱛᱤᱨ ᱛᱮ ᱟᱫᱚ ᱨᱟᱱ ᱤᱭᱟᱹ ᱠᱚᱛᱮ ᱜᱮ ᱮᱸᱫ ᱥᱮ ᱵᱮᱥ ᱵᱟᱲᱟ ᱦᱩᱭ ᱠᱟᱱᱟ ᱟᱯᱮ ᱥᱮᱱ ᱫᱚ ᱫᱟᱜ ᱡᱟᱹᱯᱩᱫ ᱫᱚ ᱪᱮᱜᱞᱮᱠᱟ ᱛᱚᱵᱮ
ᱦᱳᱭ ᱫᱟᱜ ᱡᱟᱹᱯᱩᱫ ᱠᱚᱫᱚ ᱩᱱᱟᱹᱜ ᱵᱮᱥᱴᱷᱤᱠ ᱫᱚ ᱵᱟᱝ ᱦᱩᱭ ᱠᱟᱱᱟ ᱦᱟᱞᱠᱟᱥᱟᱞᱠᱟ ᱜᱮ ᱫᱟᱜ ᱡᱟᱹᱯᱩᱫ ᱫᱚ ᱟ ᱟᱨᱚ ᱟᱥᱟ ᱢᱮᱱᱟᱜ ᱟᱠᱟᱫᱟ ᱡᱮ ᱢᱮᱱᱛᱮ ᱟᱨᱚ ᱡᱟᱹᱥᱛᱤ ᱧᱚᱜ ᱮ ᱫᱟᱜ ᱡᱟᱹᱯᱩᱫᱟ ᱢᱮᱱᱛᱮ ᱟᱫᱚ ᱛᱤᱥ ᱠᱚᱛᱮ ᱦᱟᱸᱜ ᱮ ᱫᱟᱜ ᱡᱟᱹᱯᱩᱜ ᱫᱟ ᱡᱩᱫᱤ ᱡᱟᱜ ᱫᱟᱜ ᱡᱟᱹᱯᱩᱫ ᱠᱷᱟᱱ ᱢᱟ ᱱᱟᱯᱟᱭ ᱢᱟ ᱱᱟᱯᱟᱭ ᱠᱚᱜ ᱜᱮᱭᱟ ᱟᱫᱚ ᱚᱠᱟ ᱜᱷᱟᱹᱲᱤᱡ ᱧᱮᱞ ᱠᱟᱱᱟ ᱡᱮ ᱦᱚᱭ ᱵᱤᱡᱽᱞᱤ ᱦᱚᱸᱭ ᱫᱚᱢᱮ ᱜᱮ ᱦᱚᱭ ᱠᱟᱜᱼᱟ ᱵᱤᱡᱽᱞᱤ ᱠᱟᱜᱼᱟᱭ ᱦᱩᱰᱩᱨ ᱠᱟᱜᱼᱟ ᱚᱝᱠᱟ ᱡᱟᱹᱥᱛᱤ ᱧᱚᱜ ᱮ ᱦᱚᱭ ᱵᱤᱡᱽᱞᱤ ᱠᱟᱜᱼᱟ ᱛᱚ ᱚᱝᱠᱟ ᱵᱷᱟᱵᱮ ᱫᱚ ᱵᱟᱭ ᱫᱟᱜ ᱠᱟᱫᱟ ᱟᱨᱮᱞ ᱠᱚᱦᱚᱸ ᱧᱩᱨᱩ ᱫᱚ ᱧᱩᱨᱩ ᱠᱟᱱ ᱜᱮᱭᱟ ᱟᱯᱮ ᱥᱮᱜ ᱜᱮ ᱚᱠᱟ ᱞᱮᱠᱟ ᱟᱨᱮᱞ ᱠᱚ ᱧᱩᱨᱩ ᱟᱠᱟᱱ ᱜᱮᱭᱟ ᱥᱮ ᱵᱟᱝ
ᱦᱮᱸ ᱟᱞᱮ ᱥᱮᱜ ᱦᱚᱸ ᱟᱨᱮᱞ ᱠᱚᱫᱚ ᱧᱩᱨᱩ ᱵᱟᱲᱟᱜ ᱜᱮᱭᱟ ᱛᱚᱵᱮ ᱱᱤᱭᱟᱹ ᱵᱚᱨᱥᱟ ᱨᱮᱫᱚ ᱟᱨᱮᱞ ᱠᱚᱫᱚ ᱵᱟᱝ ᱧᱩᱨᱩᱜᱼᱟ ᱚᱱᱟ ᱫᱚ ᱡᱚᱠᱷᱚᱱ ᱦᱟᱱᱮ ᱥᱤᱛᱩᱝ ᱫᱤᱱ ᱡᱟᱦᱟᱸ ᱫᱚᱠᱚ ᱚᱱᱟ ᱵᱟᱹᱭᱥᱟᱹᱠᱷ ᱩᱱ ᱥᱳᱢᱚᱭ ᱚᱱᱟ ᱠᱚᱫᱚ ᱟᱨᱮᱞ ᱠᱚᱫᱚ ᱪᱟᱹᱛ ᱵᱟᱹᱭᱥᱟᱹᱠᱷ ᱨᱮ ᱨᱮ ᱡᱚᱠᱷᱚᱱᱮ ᱦᱚᱭ ᱫᱟᱜ ᱛᱮ ᱫᱟᱜᱟᱭ ᱩᱱ ᱥᱚᱢᱚᱭ ᱜᱮ ᱟᱨᱞᱮ ᱫᱚᱭ ᱵᱩᱡᱩᱨᱚᱜ ᱞᱮ ᱧᱮᱞ ᱠᱟᱫᱟ ᱛᱚ ᱱᱮᱛᱟᱨ ᱫᱤᱱ ᱫᱚ ᱦᱟᱸᱜ ᱟᱨᱮᱞ ᱫᱚ ᱵᱟᱝ ᱵᱩᱡᱟᱹᱜᱼᱟ ᱥᱩᱫᱩ ᱡᱟᱹᱯᱩᱫ ᱡᱟᱹᱯᱩᱫ ᱜᱮ ᱤᱭᱟᱹᱭ ᱜᱮᱭᱟ ᱛᱟᱨᱯᱚᱨᱮ ᱦᱩᱰᱩᱨ ᱵᱤᱡᱽᱞᱤ ᱢᱟ ᱢᱮᱱᱟᱜ ᱜᱮ ᱟᱨ ᱟᱨᱮᱞ ᱫᱚ ᱵᱟᱝᱜᱮ ᱦᱩᱭᱩᱜ ᱜᱮᱭᱟ ᱱᱮᱛᱟᱨ ᱫᱤᱱ ᱫᱚ ᱟᱯᱮ ᱥᱮᱱ ᱫᱚ ᱱᱮᱛᱟᱨ ᱦᱚᱸ ᱟᱨᱮᱞ ᱵᱩᱡᱩᱨᱚᱜ ᱜᱮᱭᱟ
ᱱᱮᱛᱟᱨ ᱫᱚ ᱵᱟᱝ ᱧᱮᱞᱚᱜᱼᱟ ᱡᱟᱦᱟᱸ ᱫᱚ ᱯᱳᱭᱞᱳ ᱦᱚᱸ ᱩᱫᱽᱜᱟᱹᱨ ᱩᱫᱽᱜᱟᱹᱨᱮ ᱯᱳᱭᱞᱳ ᱯᱳᱭᱞᱳ ᱡᱚᱠᱷᱚᱱᱮ ᱮ ᱫᱟᱜ ᱡᱟᱹᱲᱤᱭᱟ ᱦᱩᱰᱩᱨ ᱵᱤᱡᱽᱞᱤᱟᱭ ᱛᱚᱠᱷᱚᱱ ᱜᱮ ᱧᱮᱞᱚᱜᱼᱟ ᱡᱮ ᱟᱨᱮᱞ ᱠᱚ ᱥᱮ ᱵᱚᱨᱚ ᱟᱨᱮᱞ ᱠᱚ ᱧᱩᱨᱩᱜ ᱫᱚ ᱧᱩᱨᱩᱜ ᱜᱮᱭᱟ ᱟᱨ ᱚᱱᱠᱟ ᱥᱮ ᱮᱠᱴᱟ ᱚᱱᱠᱟ ᱵᱚᱲᱚ ᱵᱚᱲᱚ ᱟᱨᱮᱞ ᱠᱚᱫᱚ, ᱥᱮᱬᱟ ᱥᱮᱬᱟ ᱟᱨᱮᱞ ᱠᱚᱫᱚ ᱵᱟᱝ ᱧᱩ ᱨᱩ ᱠᱟᱱᱟ ᱦᱩᱰᱤᱧ ᱦᱩᱰᱤᱧ ᱟᱨᱮᱞ ᱠᱚᱜᱮ ᱧᱩᱨᱩ ᱫᱚ ᱧᱩᱨᱩ ᱟᱠᱟᱱᱟ᱾ ᱟᱯᱮ ᱥᱮᱫ ᱜᱮ ᱚᱠᱟ ᱞᱮᱠᱟᱱᱟᱜ ᱟᱨᱮᱞ ᱠᱚ ᱧᱩᱨᱩ ᱠᱟᱱ᱾
ᱟᱞᱮ ᱥᱩᱢᱳᱭ ᱦᱚᱸ ᱚᱱᱠᱟᱜ ᱜᱮ ᱟᱞᱮ ᱥᱮᱱ ᱦᱚᱸ ᱢᱟᱱᱮ ᱚᱠᱟ ᱥᱳᱢᱚᱭ ᱫᱚ ᱟᱹᱰᱤ ᱞᱟᱹᱴᱩ ᱞᱟᱹᱴᱩ- ᱴᱩ ᱧᱩᱨᱩ ᱜᱚᱫ ᱞᱮᱱᱟ ᱟᱹᱰᱤ ᱞᱟᱹᱴᱩ ᱞᱟᱹᱴᱩ ᱜᱮ ᱢᱮᱱ ᱜᱟᱱᱚᱜᱼᱟ᱾ ᱮᱫ ᱚᱲᱟᱜ ᱨᱮᱱᱟᱜ ᱡᱟᱦᱟᱸ ᱮᱥᱵᱮᱥᱴᱟ ᱚᱲᱟᱜ ᱠᱚᱜᱮ ᱟᱞᱮ ᱫᱚ ᱮᱥᱵᱮᱥᱴᱟ ᱚᱲᱟᱜᱛᱚ ᱛᱚ ᱚᱱᱟ ᱟᱨᱮᱞ ᱵᱩᱡᱩᱨ ᱠᱟᱛᱮ ᱮᱴᱵᱮᱥ ᱠᱚ ᱨᱟᱹᱯᱩᱫ ᱵᱟᱲᱟ ᱟᱠᱟᱱ ᱛᱟᱞᱮᱭᱟ ᱟᱨ ᱟᱞᱮ ᱤᱱᱠᱟ. ᱜᱮ ᱟᱨ ᱦᱚᱲ ᱠᱚ ᱠᱚᱣᱟᱜ ᱦᱚᱸ ᱨᱟᱹᱯᱩᱫ ᱵᱟᱲᱟᱭᱮᱱ ᱜᱮᱭᱟ ᱛᱚᱵᱮ ᱢᱟᱱᱮ ᱦᱮᱸ ᱵᱩᱡᱩᱨ ᱵᱟᱲᱟᱜ ᱜᱮᱭᱟ ᱢᱚᱴᱟᱢᱩᱴᱤ ᱢᱮᱱ ᱜᱟᱱᱚᱜᱼᱟ ᱟᱞᱮᱥᱮᱱ ᱫᱚ ᱵᱷᱟᱜᱤ ᱜᱮ ᱵᱩᱡᱩᱨᱚᱜ ᱜᱮᱭᱟ ᱡᱟᱹᱥᱛᱤ ᱜᱮ᱾
ᱟᱯᱮ ᱥᱮᱫ ᱫᱚ ᱚᱠᱟ ᱞᱮᱠᱟ ᱵᱩᱡᱩᱨᱚᱜ ᱛᱮ?
ᱟᱞᱮ ᱥᱮᱫ ᱫᱚ ᱚᱱᱮ ᱵᱚᱭᱦᱟᱧ ᱞᱟᱹᱭ ᱠᱮᱫ ᱡᱮ, ᱠᱷᱩᱵ ᱵᱮᱥᱤ ᱫᱚ ᱵᱟᱝ ᱧᱩᱨᱩᱜ ᱜᱮᱭᱟ᱾ ᱚᱱᱠᱟ ᱦᱩᱰᱤᱧ ᱦᱩᱰᱤᱧᱟᱜ ᱜᱮ ᱧᱩᱨᱩᱜᱼᱟ ᱟᱨᱮᱞ ᱠᱚᱫᱚ᱾ᱛᱚᱵᱮ ᱦᱚᱸᱜᱼᱚᱭ ᱵᱚᱭᱦᱟ ᱟᱯᱮ ᱥᱮᱫ ᱫᱚ ᱟᱨᱮᱞ ᱡᱚᱠᱷᱚᱱ ᱧᱩᱨᱩᱜᱼᱟ ᱛᱚ ᱟᱨᱮᱞ ᱧᱩᱨᱩ ᱥᱟᱶᱛᱮ ᱟᱯᱮᱫᱚ ᱦᱚᱜᱼᱚᱭ ᱮ ᱪᱮᱬᱮ ᱡᱟᱦᱟᱸ ᱠᱚᱨᱮ ᱛᱩᱠᱟᱹ ᱛᱟᱦᱮᱱᱟ ᱪᱮ ᱪᱮᱬᱮ ᱠᱚᱯᱮ ᱦᱟᱞᱟᱝ ᱯᱮ ᱪᱟᱞᱟᱜ ᱜᱮᱭᱟ ᱥᱮ ᱵᱟᱝ? ᱟᱞᱮ ᱥᱮᱫ ᱫᱚ ᱡᱩᱫᱤ ᱠᱚ ᱧᱮᱞ ᱴᱷᱤᱠᱟᱹ ᱠᱟᱜᱼᱟ, ᱪᱮᱬᱮ ᱛᱠᱚᱸ ᱢᱮᱱᱟᱜ ᱠᱟᱫᱟ, ᱟᱨᱮᱞ ᱡᱩᱫᱤ ᱡᱟᱹᱥᱛᱤ ᱧᱮ ᱧᱩᱨᱩᱜᱚᱜᱼᱟ ᱛᱚ ᱪᱮᱬᱮ ᱦᱟᱞᱟᱝ ᱠᱚ ᱦᱮᱞᱟᱜ ᱛᱟᱦᱮᱸᱱ ᱜᱮᱭᱟ᱾ ᱵᱟᱹᱫ ᱵᱟᱹᱭᱦᱟᱹᱲ ᱥᱮᱡ ᱦᱚᱸᱠᱚ ᱦᱮᱞᱟᱜᱼᱟ ᱚᱱᱛᱮ ᱡᱟᱦᱟᱸ ᱠᱚᱨᱮ ᱪᱮᱬᱮ ᱛᱩᱠᱟᱹ ᱠᱚ ᱛᱟᱦᱮᱸᱱᱟ ᱚᱱᱟ ᱠᱚᱨᱮ ᱪᱮᱬᱮ ᱦᱟᱞᱟᱝ ᱠᱩ ᱦᱮᱞᱟᱜ ᱜᱮᱭᱟ᱾ ᱟᱯᱮ ᱥᱮᱫ ᱫᱚ ᱪᱮᱬᱮ ᱦᱟᱞᱟᱝ ᱠᱚᱯᱮ ᱦᱮᱞᱟᱜ ᱜᱮᱭᱟ ᱥᱮ ᱵᱟᱝ ᱥᱮ ᱪᱮᱬᱮ ᱥᱮᱸᱫᱽᱨᱟ ᱠᱚᱯᱮ ᱪᱟᱞᱟᱜ ᱜᱮᱭᱟ ᱥᱮ ᱵᱟᱝ?
ᱦᱳᱭ ᱥᱮᱸᱫᱽᱨᱟ ᱠᱚᱫᱚᱞᱮ ᱪᱟᱞᱟᱜᱼᱟ ᱛᱚᱵᱮ ᱱᱚᱣᱟ ᱫᱟᱜ ᱛᱟᱭᱚᱢ ᱛᱮ ᱡᱟᱦᱟᱸ ᱢᱮᱱᱫᱟᱢ ᱡᱮ ᱮ ᱪᱮᱬᱮ ᱦᱟᱞᱟᱝ ᱠᱚ ᱚᱱᱟ ᱠᱚᱫᱚ ᱦᱟᱸᱜ ᱟᱞᱮ ᱫᱚ ᱦᱟᱜ ᱵᱟᱝᱞᱮ ᱪᱟᱞᱟᱣ ᱵᱟᱲᱟ ᱠᱟᱱᱟ᱾ ᱟᱨ ᱧᱮᱞ ᱦᱚᱸ ᱵᱟᱝ ᱧᱮᱞ ᱠᱟᱱᱟ ᱡᱮ ᱪᱮᱬᱮ ᱦᱟᱸᱜ ᱤᱧ ᱴᱩᱴᱤ ᱧᱩᱨᱩ ᱠᱟᱱᱟ ᱠᱚ ᱢᱮᱱᱛᱮ᱾ ᱛᱚᱵᱮ ᱦᱟᱸᱜ ᱟᱨᱮᱞ ᱫᱚ ᱞᱟᱹᱴᱩ ᱞᱟᱹᱴᱩ ᱠᱚ ᱵᱩᱡᱩᱨ ᱵᱟᱲᱟᱣ ᱠᱟᱱᱟ ᱛᱚ ᱪᱮᱬᱮ ᱠᱚᱫᱚ ᱚᱱᱠᱟ ᱫᱚ ᱵᱟᱝᱞᱮ ᱧᱟᱢ ᱠᱟᱫ ᱠᱚᱣᱟ ᱡᱟᱦᱟᱸᱭ ᱫᱚ ᱴᱩᱴᱤ ᱠᱟᱛᱮᱫ ᱠᱚ ᱵᱟᱡᱟᱣ ᱠᱟᱱᱟ ᱧᱩᱨᱩ ᱠᱟᱱᱟ ᱠᱚ᱾ ᱛᱚ ᱥᱮᱸᱫᱽᱨᱟ ᱠᱚᱫᱚ ᱞᱮ ᱪᱟᱞᱟᱣ ᱵᱟᱲᱟᱜ ᱜᱮᱭᱟ, ᱥᱮᱸᱫᱽᱨᱟ ᱫᱚ ᱮᱢᱱᱤ ᱫᱤᱱᱞᱮ ᱥᱮᱸᱫᱽᱨᱟ ᱠᱚᱣᱟ᱾ ᱫᱟᱨᱮ ᱠᱚᱨᱮ ᱠᱚ ᱛᱟᱦᱮᱸᱱᱟ ᱴᱩᱴᱤᱩ ᱧᱩᱨᱩ ᱵᱟᱲᱟ ᱠᱚᱣᱟᱞᱮ ᱚᱱᱠᱟ ᱠᱟᱛᱮᱫ ᱞᱮ ᱥᱮᱸᱫᱽᱨᱟ ᱠᱚᱣᱟ᱾ ᱟᱨ ᱟᱯᱮᱫᱚ ᱪᱮᱫ ᱞᱮᱠᱟᱛᱮ ᱥᱮᱸᱫᱽᱨᱟ ᱫᱚᱯᱮ ᱪᱟᱞᱟᱜ ᱜᱮᱭᱟ? ᱪᱮᱫ ᱛᱮᱯᱮ ᱜᱚᱡ ᱵᱟᱲᱟ ᱠᱚᱜᱮᱭᱟ?
ᱦᱳᱭ ᱵᱳᱭᱦᱟ ᱟᱞᱮ ᱫᱚ ᱥᱮᱸᱫᱽᱨᱟ ᱫᱚᱞᱮ ᱪᱟᱞᱟᱜ ᱠᱷᱟᱱ ᱡᱩᱫᱤ ᱢᱚᱱᱮ ᱠᱟᱜ ᱢᱮ ᱠᱚᱸᱜ ᱟᱸ ᱠᱚᱸᱜ ᱥᱮᱸᱫᱽᱨᱟ ᱞᱮ ᱪᱟᱞᱟᱣ ᱠᱟᱱᱟ ᱠᱚᱸᱜ ᱫᱚ ᱨᱟᱱ ᱠᱚᱛᱮ ᱦᱚᱸᱞᱮ ᱜᱚᱡ ᱠᱚ ᱛᱟᱦᱮᱸᱱ ᱜᱮᱭᱟ, ᱚᱱᱟ ᱥᱟᱶᱛᱮ ᱡᱟᱦᱟᱸ ᱫᱚ ᱠᱚᱜ ᱴᱚᱯᱚᱜ ᱠᱚ ᱞᱟᱹᱭ ᱜᱮᱭᱟ ᱥᱮ᱾ ᱚᱱᱟ ᱴᱚᱯᱚᱜ ᱠᱚᱫᱟᱞᱮ ᱦᱚᱸ ᱴᱚᱯᱚᱜᱩᱭ ᱜᱮᱭᱟ ᱟᱨ ᱱᱚᱱ ᱛᱮ ᱡᱟᱦᱟᱸ ᱫᱚᱠᱚ ᱤᱭᱟᱹ ᱠᱚ ᱢᱮᱛᱟ ᱠᱚ ᱱᱩᱝᱠᱩ ᱤᱭᱟᱹ ᱪᱮᱬᱮ ᱯᱟᱣᱨᱟ ᱪᱮᱬᱮ ᱥᱮ ᱯᱚᱛᱟᱢ ᱪᱮᱬᱮ ᱡᱟᱦᱟᱸ ᱫᱚ ᱫᱟᱜ ᱨᱮᱠᱚ ᱟᱹᱜᱩᱭ ᱚᱱᱟ ᱪᱮᱬᱮ ᱡᱷᱟᱢᱯᱟ ᱛᱮᱞᱮ ᱡᱷᱟᱯᱟ ᱠᱚ ᱛᱟᱦᱮᱸᱱᱟ᱾ ᱟᱨ ᱥᱟᱶᱛᱮ ᱡᱟᱦᱟᱸ ᱫᱚ ᱨᱤᱪᱤ ᱞᱟᱴᱷᱟ ᱦᱚᱸᱞᱮ ᱞᱟᱴᱷᱟ ᱠᱚ ᱛᱟᱦᱮᱸᱱᱟ, ᱟᱨᱚ ᱡᱟᱦᱟᱸ ᱫᱚ ᱥᱮᱨᱦ ᱞᱤᱝ ᱦᱚᱸᱞᱮ ᱯᱟᱹᱥᱤ ᱫᱚᱞᱮ ᱯᱟᱹᱥᱤ ᱠᱚ ᱛᱮᱦᱮᱸᱱ ᱜᱮᱭᱟ, ᱡᱟᱦᱟᱸ ᱫᱚ ᱟ ᱛᱟᱯᱚᱨᱮ ᱱᱚᱛ ᱰᱮᱜᱽ ᱡᱷᱟᱹᱞᱤ ᱦᱚᱸ ᱢᱮᱱᱟᱜ ᱠᱟᱜ ᱛᱟᱞᱮᱭᱟ ᱟᱨ ᱚᱱᱟ ᱥᱟᱶᱛᱮ ᱡᱟᱦᱟᱸ ᱫᱚ ᱯᱟᱸᱭᱤ ᱵᱤᱵᱟᱹ ᱦᱚᱞᱮ ᱮᱸᱜ ᱯᱷᱟᱹᱥᱤ ᱞᱮ ᱚᱰᱟᱣ ᱠᱚ ᱛᱟᱦᱮᱸᱱᱟ ᱥᱮ ᱥᱮᱨᱦᱟᱞᱤᱝ ᱥᱮ ᱱᱟᱹᱭ ᱜᱮᱰᱮ ᱥᱮᱨᱦᱟᱞᱤᱝ ᱦᱚᱸᱞᱮ ᱥᱮᱸᱫᱽᱨᱟ ᱠᱚᱜ ᱜᱮᱭᱟ, ᱟᱯᱮᱜᱮ ᱚᱠᱟᱮ ᱞᱮᱠᱟᱯᱮ ᱥᱮᱸᱫᱽᱨᱟ ᱠᱚ ᱛᱟᱦᱮᱸᱱᱟ ᱪᱮᱬᱮ ᱠᱚᱫᱚ?
ᱦᱮᱸ ᱪᱮᱬᱮ ᱠᱚ ᱟᱞᱮ ᱫᱚ ᱡᱟᱹᱥᱛᱤ ᱫᱚ ᱵᱟᱞᱮ ᱥᱮᱸᱫᱽᱨᱟ ᱠᱚᱣᱟ ᱟᱞᱮ ᱫᱚ ᱪᱮᱬᱮ ᱠᱚᱫᱚ ᱱᱩᱠᱩ ᱡᱟᱦᱟᱸᱭ ᱠᱚᱜ ᱮᱢ ᱞᱟᱹᱭᱫᱟ ᱥᱮ ᱯᱚᱛ ᱮᱢ ᱞᱟᱹᱭᱫᱟ ᱱᱩᱠᱩ ᱯᱟᱣᱨᱟ ᱠᱚᱫᱚ ᱞᱟᱴᱷᱟ ᱛᱮᱞᱮ ᱞᱟᱴᱷᱟ ᱠᱚᱣᱟ, ᱟᱨ ᱵᱟᱠᱟᱱᱡ ᱫᱚ ᱦᱩᱰᱤᱧ ᱦᱩᱰᱤᱧ ᱯᱟᱹᱥ ᱞᱮ ᱵᱮᱱᱟᱣ ᱠᱟᱫ ᱞᱮ ᱚᱱᱮ ᱠᱷᱩᱱᱴᱤ ᱵᱤᱫ ᱠᱟᱛᱮᱜ ᱚᱱᱟ ᱯᱟᱹᱤᱞ ᱞᱮ ᱚᱰᱟᱣ ᱠᱚᱜᱮ᱾ ᱟᱨ ᱯᱟᱥᱤ ᱨᱮᱠᱚ ᱯᱟᱹᱥᱤᱜ ᱜᱮᱭᱟ ᱵᱟᱠᱷᱟᱱ ᱡᱟᱸᱜᱟ ᱡᱟᱸᱜᱟ ᱥᱤᱛᱩᱜ ᱢᱟᱱᱮ ᱡᱟᱸᱜᱟ ᱠᱚᱠᱚ ᱯᱟᱹᱥᱤᱜ ᱛᱟᱠᱚᱣᱟ ᱚᱝᱠᱟ ᱦᱩᱭᱩᱜ ᱜᱮᱭᱟ, ᱦᱚᱴᱚᱜ ᱠᱚᱨᱮ ᱠᱚ ᱯᱟᱹᱥᱤᱜ ᱜᱮᱭᱟ ᱯᱷᱟᱹᱠᱲᱟᱹᱜ ᱠᱚᱨᱮ ᱦᱚᱸᱠᱚ ᱯᱟᱹᱥᱤᱜ ᱜᱮᱭᱟ᱾ ᱟᱨ ᱞᱟᱴᱟ ᱛᱮᱠᱷᱟᱱ ᱫᱚ ᱡᱟᱦᱟᱸ ᱤᱞ ᱛᱮᱜ ᱟᱠᱚᱣᱟᱜ ᱯᱷᱠᱲᱟᱹ ᱚᱱᱟ ᱠᱚ ᱞᱟᱴᱟᱠ ᱯᱟᱴᱟᱠ ᱞᱟᱴᱷᱟᱭᱮᱱ ᱛᱟᱠᱚ ᱜᱮ, ᱟᱫᱚ ᱞᱟᱴᱟᱭᱮᱱ ᱠᱷᱟᱱᱡ ᱟᱫᱚ ᱩᱰᱩ ᱵᱟᱝᱠᱚ ᱫᱟᱲᱮᱭᱟᱜᱼᱟ ᱥᱮᱱ ᱠᱟᱛᱮᱫ ᱞᱮ ᱥᱟᱵ ᱠᱚᱣᱟ᱾ ᱟᱨ ᱡᱟᱦᱟᱸᱭ ᱠᱚᱜ ᱮᱢ ᱞᱟᱹᱭ ᱠᱮᱫ ᱠᱚᱣᱟ ᱩᱱᱠᱩ ᱫᱚ ᱚᱱᱟ ᱨᱟᱱ ᱛᱮᱦᱚᱸ ᱞᱮ ᱜᱚᱡ ᱠᱚ ᱜᱮᱭᱟ ᱟᱨ ᱵᱟᱝᱠᱷᱟᱱ ᱫᱚ ᱚᱱᱮ ᱦᱟᱹᱠᱩ ᱵᱷᱤᱛᱤᱨ ᱨᱮ ᱵᱟᱹᱲᱥᱤ ᱞᱮ ᱥᱟᱵᱟᱣ ᱠᱟᱫ ᱜᱮ, ᱟᱨ ᱚᱱᱠᱟ ᱞᱮ ᱫᱚᱦᱚ ᱠᱟᱠᱚᱣᱟ ᱚᱱᱟ ᱛᱮᱦᱚᱸᱞᱮ ᱥᱟᱵ ᱠᱚᱣᱟ ᱟᱨ ᱵᱟᱠᱷᱟᱡ ᱨᱚᱴᱮ ᱞᱮ ᱞᱟᱜᱟᱣ ᱠᱟᱛᱮᱫ ᱞᱮ ᱫᱚᱦᱚ ᱠᱟᱠᱚᱣᱟ᱾
ᱦᱳ ᱦᱳ ᱦᱳᱭ ᱵᱚᱭᱦᱟ ᱟᱞᱮ ᱥᱮᱫ ᱵᱤᱥᱮᱥ ᱠᱟᱭᱛᱮ ᱧᱮᱞᱚᱜᱼᱟ ᱡᱟᱹᱥᱛᱤ ᱫᱚ ᱟᱞᱮ ᱫᱚ ᱠᱚᱸᱜ ᱡᱤᱞ ᱫᱚ ᱫᱚᱢᱮ ᱜᱮᱞᱮ ᱠᱩᱥᱤᱭᱟᱜᱼᱟ᱾ ᱟᱨ ᱚᱱᱟ ᱨᱟᱱ ᱛᱮᱫᱚ ᱵᱟᱞᱮ ᱜᱚᱡ ᱠᱚ ᱛᱟᱦᱮᱸᱱ ᱜᱮᱭᱟ ᱪᱮᱫᱟᱜ ᱥᱮ ᱨᱟᱱ ᱫᱚ ᱡᱟᱦᱟᱸ ᱠᱚᱸᱜ ᱠᱚ ᱡᱚᱢᱟ ᱠᱚᱸᱜ ᱞᱟᱡ ᱨᱮ ᱵᱚᱞᱚᱜᱼᱟ, ᱟᱨ ᱚᱱᱮ ᱜᱚᱴᱟ ᱦᱚᱲᱢᱚᱨ ᱨᱮ ᱠᱟᱹᱴᱤᱡ ᱡᱟᱦᱟᱸ ᱚᱱᱟ ᱨᱮᱭᱟᱜ ᱵᱤᱡᱟᱹ ᱫᱚ ᱵᱤᱡᱟᱹᱜ ᱜᱮᱭᱟ ᱟᱞᱮ ᱫᱚ ᱵᱤᱥᱮᱥ ᱫᱚ ᱚᱱᱟ ᱫᱚ ᱠᱚᱜ ᱫᱚ ᱴᱚᱯᱚᱜ ᱠᱟᱛᱮᱜ ᱜᱮᱞᱮ ᱡᱚᱢ ᱠᱚ ᱛᱟᱦᱮᱸᱱᱟ, ᱡᱟᱦᱟᱸ ᱫᱚ ᱴᱚᱯᱚᱜ ᱠᱟᱛᱮᱜ ᱠᱚ ᱦᱮᱸ ᱜᱩᱡᱩᱜ ᱜᱚᱡ ᱠᱚᱣᱟᱞᱮ ᱪᱮᱫᱟᱜ ᱥᱮ ᱮ ᱴᱚᱯᱚᱜ ᱡᱟᱦᱟᱸ ᱠᱚᱸᱜ ᱴᱚᱯᱚᱜ ᱛᱟᱦᱮᱸᱱ ᱛᱟᱞᱮᱭᱟ ᱚᱱᱟᱨᱮ ᱜᱷᱩᱜᱽᱲᱤ ᱞᱮ ᱮᱢᱟ ᱠᱚ ᱛᱟᱦᱮᱸᱱᱟ᱾ ᱨᱟᱱ ᱠᱚᱫᱚ ᱛᱚ ᱡᱟᱹᱥᱛᱤ ᱫᱚ ᱵᱟᱞᱮ ᱮᱢᱟ ᱠᱚ ᱠᱟᱱᱟ ᱨᱟᱱ ᱛᱮᱫᱚ ᱢᱤᱫᱴᱮᱱ ᱱᱤᱧ ᱫᱚ ᱵᱟᱹᱧ ᱠᱩᱥᱤᱭᱟᱜ ᱜᱮᱭᱟ ᱪᱮᱫᱟᱜ ᱥᱮᱼᱼ ᱚᱱᱟᱦᱚᱸ ᱡᱮᱞ ᱨᱮᱭᱟᱜ ᱡᱟᱦᱟᱸ ᱥᱮᱵᱮᱞ ᱠᱚᱜ ᱡᱮᱞ ᱨᱮᱭᱟᱜ ᱚᱱᱟ ᱥᱮᱵᱮᱞᱴᱟᱜ ᱟᱞᱟᱫᱟ ᱨᱚᱠᱚᱢ ᱟᱨ ᱡᱟᱦᱟᱸ ᱫᱚᱼᱼ ᱟᱢ ᱱᱤᱡᱮᱛᱮᱢ ᱜᱚᱡᱮᱭᱟ ᱡᱟᱦᱟᱸᱢ ᱜᱚᱡᱮᱭᱟ ᱥᱮ ᱚᱱᱟ ᱫᱚ ᱢᱤᱫᱴᱮᱱ ᱟᱞᱟᱫᱟ ᱨᱚᱠ ᱠᱚᱢ ᱥᱮᱵᱮᱞ ᱛᱟᱦᱮᱱ ᱜᱮᱭᱟ᱾ ᱟᱨ ᱚᱱᱟ ᱥᱟᱶᱛᱮ ᱟᱹᱰᱤ ᱨᱚᱠᱚᱢ ᱦᱚᱲ ᱫᱚ ᱥᱮᱸᱫᱽᱨᱟ ᱠᱟᱛᱮᱫ ᱫᱚᱼᱼ ᱨᱟᱱ ᱫᱟᱨᱟᱭ ᱛᱮᱜᱮ ᱜᱚᱡ ᱠᱚᱣᱟ ᱟᱨ ᱡᱟᱦᱟᱸ ᱫᱚ ᱨᱟᱱ ᱛᱮᱢ ᱜᱚᱡᱮᱭᱟ ᱩᱱᱤ ᱫᱚ ᱡᱚᱢ ᱠᱟᱛᱮᱫ ᱚᱠᱟᱨᱮ ᱪᱟᱞᱟᱜᱼᱟ ᱵᱟᱭ ᱪᱟᱞᱟᱜᱼᱟ ᱩᱰᱟᱹᱣ ᱩᱰᱟᱹᱣ ᱛᱮ ᱩᱱᱤ ᱫᱚ ᱾
ᱦᱳᱭ ᱦᱳᱭ ᱢᱟᱱᱮ ᱩᱱᱠᱩ ᱨᱟᱱ ᱛᱮᱠᱚᱼᱼ ᱨᱟᱱ ᱛᱮ ᱜᱚᱡ ᱫᱚ ᱵᱟᱝ ᱡᱩᱛᱩᱜ ᱜᱮᱭᱟ ᱪᱮᱫᱟᱜ ᱥᱮ ᱦᱚᱭᱛᱳ ᱠᱚᱜ ᱵᱟᱭ ᱡᱚᱢ ᱞᱮᱫᱟ ᱾ ᱟᱫᱚ ᱚᱱᱟ ᱨᱟᱱ ᱡᱟᱦᱟᱸ ᱛᱟᱦᱮᱱ ᱜᱮᱭᱟ ᱦᱳᱭᱛᱳ ᱱᱩᱠᱩ ᱡᱟᱦᱟᱸᱭ ᱵᱚᱱ ᱟᱹᱥᱩᱞ ᱵᱟᱲᱟ ᱠᱚᱣᱟ ᱮ ᱜᱮᱰᱮ ᱠᱚ ᱥᱤᱢ ᱠᱚ ᱾ ᱩᱱᱠᱩ ᱠᱚ ᱡᱚᱢ ᱠᱚ ᱞᱮᱠᱷᱟᱱ ᱟᱵᱚᱨᱮᱱ ᱜᱮᱠᱚ ᱠᱷᱚᱛᱤᱜ ᱛᱟᱵᱚᱱᱟ ᱠᱚ ᱾ ᱛᱟᱯᱚᱨᱮ ᱦᱩᱭᱩᱜ ᱠᱟᱱᱟ ᱨᱟᱱ ᱛᱮ ᱡᱟᱦᱟᱸᱭ ᱵᱚᱱ ᱜᱚᱡᱮᱫ ᱠᱚᱣᱟ ᱩᱱᱠᱩᱣᱟᱜ ᱡᱤᱞ ᱡᱚᱢ ᱠᱟᱛᱮᱫ ᱫᱚ ᱟᱵᱚᱣᱟᱜ ᱦᱚᱲᱢᱚ ᱦᱚ ᱱᱟᱥᱮᱼᱼ ᱠᱷᱚᱛᱤ ᱮᱢ ᱜᱮᱭᱟᱭ ᱚᱱᱟᱛᱮ ᱨᱟᱱᱛᱮ ᱜᱚᱡ ᱵᱚᱫᱚᱞ ᱫᱚ ᱚᱱᱟ ᱯᱟᱹᱥᱤ ᱠᱚᱛᱮ ᱟᱨ ᱵᱟᱝᱠᱷᱟᱱ ᱫᱚᱼᱼ ᱮᱴᱟᱜ ᱠᱤᱪᱷᱩ ᱠᱚᱛᱮ ᱜᱚᱡ ᱫᱩᱜᱮ ᱱᱟᱯᱟᱭᱚᱜᱼᱟ ᱚᱱᱟ ᱵᱤᱥ ᱛᱮᱫᱚ ᱵᱟᱫ ᱠᱟᱛᱮᱫ ᱾
ᱟᱫᱚ ᱛᱚᱵᱮ ᱚᱱᱠᱟ ᱞᱮᱠᱟᱜᱮ ᱡᱟᱦᱟᱸ ᱞᱟᱱ ᱠᱩ ᱢᱮᱱᱟᱜ ᱠᱟᱜ-ᱟ ᱾ ᱚᱱᱟ ᱠᱚᱫᱚ ᱟᱯᱮ ᱫᱚᱯᱮᱼᱼ ᱪᱮᱬᱮ ᱠᱚ ᱜᱚᱡ ᱞᱟᱹᱜᱤᱫ ᱥᱮ ᱯᱟᱣᱨᱟ ᱠᱚ ᱜᱚᱡ ᱞᱟᱹᱜᱤᱫ ᱛᱮᱯᱮ ᱵᱮᱣᱦᱟᱨ ᱜᱤᱥ
ᱟᱞᱮ ᱫᱚ ᱦᱟᱸᱜ ᱚᱱᱟ ᱫᱚ ᱡᱟᱹᱥᱛᱤ ᱫᱚ ᱦᱟᱸᱜ ᱵᱟᱞᱮ ᱵᱮᱵᱚᱦᱟᱨᱫᱟ ᱵᱟᱝ ᱫᱚ ᱚᱱᱟᱫᱚ ᱾ ᱢᱟᱱᱮ ᱚᱱᱟ ᱨᱟᱱ ᱛᱮᱫᱚ ᱜᱚᱡ ᱫᱚ ᱢᱟᱱᱮ ᱵᱟᱝ ᱞᱮᱠᱟᱜᱮ ᱚᱱᱠᱟ ᱠᱚᱢ ᱜᱮ ᱾ ᱯᱟᱥᱤ ᱠᱚᱛᱮ ᱥᱮ ᱞᱟᱴᱷᱟ ᱠᱚᱛᱮ ᱜᱮ ᱡᱟᱹᱥᱛᱤ ᱞᱮ ᱜᱚᱡ ᱵᱟᱲᱟ ᱠᱚᱣᱟ ᱾ ᱟᱨ ᱥᱮᱸᱫᱽᱨᱟ ᱵᱚᱞᱛᱮ ᱫᱚ ᱱᱩᱠᱩ ᱠᱩᱞᱟᱹᱭ ᱨᱩᱰᱟᱹ ᱥᱮᱸᱫᱽᱨᱟ ᱟᱞᱮ ᱫᱚ ᱡᱟᱹᱥᱛᱤ ᱞᱮ ᱪᱟᱞᱟᱜ ᱜᱮᱭᱟ ᱠᱩᱞᱟᱹᱭ ᱨᱩᱰᱟᱹ ᱟᱨ ᱥᱩᱠᱨᱤ ᱾ ᱱᱩᱠᱩ ᱟᱞᱮ ᱚᱱᱟ ᱵᱤᱨ ᱥᱮᱨ ᱨᱮ ᱪᱟᱞᱟᱣ ᱠᱟᱛᱮ ᱜᱮ ᱩᱱᱠᱩ ᱫᱚ ᱢᱟᱱᱮ ᱵᱤᱨᱤᱜᱤᱞ ᱧᱟᱢᱚᱜ ᱜᱮᱭᱟ ᱠᱚ ᱾
ᱟᱪᱪᱷᱟ ᱟᱯᱮ ᱫᱚ ᱮᱸ ᱠᱩᱞᱟᱹᱭ ᱥᱮᱸᱫᱽᱨᱟ ᱥᱮ ᱵᱤᱨ ᱥᱮᱸᱫᱽᱨᱟ ᱫᱚᱯᱮ ᱪᱟᱞᱟᱜ ᱫᱚᱯᱮ ᱪᱟᱞᱟᱜ ᱜᱮᱭᱟ ᱛᱚᱵᱮ ᱾ ᱟᱯᱮ ᱫᱚ ᱠᱩᱞᱟᱹᱭ ᱫᱚ ᱚᱠᱟ ᱞᱮᱠᱟᱯᱮ ᱥᱮᱸᱫᱽᱨᱟ ᱠᱚᱣᱟ ᱟᱞᱮ ᱥᱮᱫ ᱵᱤᱥᱮᱥ ᱠᱟᱭᱛᱮ ᱧᱮᱞᱚᱜᱼᱟ ᱡᱮ ᱟᱞᱮ ᱫᱚ ᱠᱩᱞᱟᱹᱭ ᱫᱚ ᱮ ᱾ ᱟᱹᱛᱩ ᱠᱚᱨᱮᱱ ᱥᱟᱱᱟᱢ ᱠᱚᱲᱟ ᱜᱤᱫᱽᱨᱟᱹ ᱦᱮᱞᱟᱣ ᱠᱟᱛᱮᱜ ᱡᱷᱟᱹᱞᱤ ᱞᱮ ᱚᱰᱟᱣ ᱛᱟᱦᱮᱱᱟ ᱚᱰᱟᱣ ᱠᱟᱛᱮᱜ ᱩᱱᱠᱩ ᱞᱮ ᱞᱟᱠᱼᱼ ᱠᱟ ᱢᱤᱫᱴᱷᱮᱡ ᱠᱟᱛᱮ ᱞᱮ ᱞᱟᱜᱟ ᱢᱤᱫᱴᱷᱮᱡ ᱠᱟᱛᱮ ᱟᱞᱮ ᱫᱚ ᱡᱷᱟᱹᱞᱤ ᱞᱮ ᱚᱰᱟᱣ ᱛᱟᱦᱮᱸᱱᱟ ᱡᱷᱟᱹᱞᱤ ᱤᱭᱟᱹ ᱛᱷᱮᱱᱞᱮ ᱾ ᱟᱨ ᱚᱱᱟ ᱥᱟᱶᱛᱮ ᱡᱩᱫᱤ ᱜᱩᱰᱟᱹ ᱥᱮ ᱠᱩᱞᱟᱹᱭ ᱥᱮ ᱱᱚᱱᱛᱮ ᱛᱩᱭᱩᱢ ᱢᱮᱱ ᱩᱱᱠᱩ ᱠᱚᱦᱚᱸᱞᱮ ᱥᱮᱸᱫᱽᱨᱟ ᱠᱚ ᱛᱟᱦᱮᱱ ᱜᱮᱭᱟ ᱾ ᱟᱻ ᱟᱯᱮ ᱥᱮᱫ ᱫᱚ ᱡᱟᱦᱟᱸᱭ ᱫᱚ ᱡᱷᱤᱠ ᱥᱮ ᱪᱮᱢᱮᱧ ᱠᱚᱫᱚ ᱠᱚ ᱧᱟᱢᱚᱜ ᱜᱮᱭᱟ ᱥᱮ ᱵᱟᱝ? ᱟᱨ ᱱᱚᱛᱮ ᱛᱩᱭᱩ ᱠᱚ ᱧᱟᱢᱚᱜ ᱜᱮᱭᱟ ᱥᱮ ᱵᱟᱝ ᱦᱳᱭ ᱥᱮ ᱾ ᱮ ᱩᱱᱠᱩ ᱠᱚᱫᱚ ᱠᱚ ᱧᱟᱢᱚᱜ ᱜᱮᱭᱟ ᱥᱮ ᱵᱟᱝ ᱟᱨᱯᱮ ᱡᱚᱢ ᱠᱚ ᱛᱟᱦᱮᱱ ᱜᱮᱭᱟ ᱥᱮ ᱵᱟᱝ ᱟᱯᱮ ᱥᱮᱫ ᱫᱚ?
ᱟᱞᱮ ᱥᱮᱱ ᱫᱚ ᱡᱚᱛᱚ ᱜᱮᱠᱚ ᱧᱟᱢᱚᱜ ᱜᱮᱭᱟ ᱡᱷᱤ ᱜᱮᱠᱚ ᱧᱟᱢᱚᱜᱼᱟ ᱪᱮᱢᱮᱧ ᱦᱚᱸ ᱟᱨ ᱾ ᱮᱜ ᱡᱟᱦᱟᱢ ᱞᱟᱹᱭᱮᱫ ᱠᱚᱣᱟ ᱛᱩᱭᱩ ᱾ ᱛᱩᱭᱩ ᱦᱚᱸ ᱡᱟᱥᱛᱤ ᱜᱮ ᱦᱮᱱᱟᱜ ᱠᱚᱣᱟ ᱛᱚᱵᱮ ᱛᱩᱭᱩ ᱡᱚᱢ ᱫᱚ ᱦᱟᱸᱜ ᱟᱞᱮ ᱥᱮᱱ ᱫᱚ ᱱᱟᱥᱮ ᱠᱚ ᱵᱟᱜᱤ ᱦᱟᱛᱟᱲ ᱠᱟᱫᱟ ᱾ ᱟ ᱛᱩᱭᱩ ᱫᱚ ᱥᱮᱸᱫᱽᱨᱟ ᱢᱟᱝ ᱥᱮᱸᱫᱽᱨᱟᱭᱮᱫ ᱠᱚᱣᱟ ᱮ ᱥᱮᱸᱫᱽᱨᱟ ᱨᱮᱱᱟᱜ ᱟᱫᱚ ᱟᱞᱮᱫᱚ ᱤᱭᱟᱹᱛᱮ ᱱᱚᱝᱠᱟ ᱡᱷᱟᱹᱞᱤ ᱟᱰᱟᱣ ᱠᱟᱛᱮᱫ ᱜᱮ ᱟᱞᱮ ᱦᱚᱸ ᱱᱚᱣᱟ ᱵᱮᱥᱤ ᱠᱟᱭ ᱛᱮᱫᱚ ᱠᱩᱞᱟᱹᱭ ᱫᱚᱞᱮ ᱧᱟᱢ ᱠᱚᱣᱟ ᱱᱚᱝᱠᱟ ᱦᱩᱰᱤᱧ ᱦᱩᱰᱤᱧ ᱞᱟᱴᱟ ᱠᱚᱨᱮ ᱾ ᱥᱮ ᱵᱟᱪᱠᱚᱢ ᱤᱭᱟᱹ ᱠᱚᱨᱮᱞᱮ ᱤᱭᱟᱹ ᱠᱚᱣᱟ ᱾ ᱟᱨ ᱨᱩᱸᱰᱟᱹ ᱦᱚᱸ ᱚᱱᱟ ᱠᱚ ᱨᱩᱸᱰᱟᱹ ᱫᱚ ᱞᱟᱹᱴᱩ ᱵᱤᱨ ᱨᱮᱞᱮ ᱧᱟᱢ ᱠᱚᱣᱟ ᱥᱮ ᱵᱩᱨᱩ ᱨᱮᱜᱮᱞᱮ ᱥᱮᱸᱫᱽᱨᱟ ᱠᱚᱣᱟ ᱾ ᱟᱨ ᱥᱩᱠᱨᱤ ᱢᱟᱛᱚ ᱦᱮᱱᱟᱜ ᱠᱚᱜᱮ ᱵᱩᱨᱩ ᱨᱮᱞᱮ ᱪᱟᱞᱟᱜ ᱜᱮᱭᱟ ᱥᱩᱠ ᱠᱷᱨᱤ ᱦᱚᱸ ᱚᱱᱠᱟ ᱜᱮ ᱮᱜ ᱛᱟᱨ ᱨᱮᱭᱟᱜ ᱯᱟᱹᱥᱤ ᱚᱰᱟᱣ ᱠᱟᱛᱮᱫ ᱞᱮ ᱡᱚᱲᱟ ᱤᱫᱤ ᱠᱚᱣᱟ ᱾
ᱦᱚᱳᱭᱛᱚ ᱵᱩᱨᱩ ᱥᱮᱸᱫᱽᱨᱟ ᱫᱚᱯᱮ ᱪᱟᱞᱟᱜ ᱜᱮᱭᱟ ᱥᱩᱠᱨᱤ ᱥᱮ ᱥᱤᱢ ᱯᱮ ᱥᱮᱸᱫᱽᱨᱟ ᱟᱠᱟᱫ ᱠᱚᱣᱟ ᱥᱮ ᱵᱟᱝ ᱟᱞᱮᱮᱥᱮᱫ ᱫᱚ ᱧᱮᱞᱚᱜᱼᱟ ᱡᱮ ᱟᱸ ᱵᱤᱨ ᱥᱩᱠᱨᱤ ᱠᱚ ᱦᱤᱡᱩᱜ ᱠᱷᱟᱱ ᱥᱮ ᱮᱸ ᱵᱤᱨ ᱠᱚᱥᱮᱫ ᱥᱮᱸᱫᱽᱨᱟ ᱠᱚ ᱪᱟᱞᱟᱜᱼᱟ ᱵᱤᱨ ᱥᱩᱠᱨᱤ ᱥᱮᱸᱫᱽᱨᱟ ᱠᱚᱭ ᱞᱟ ᱚᱱᱟ ᱥᱟᱶᱛᱮ ᱵᱤᱨ ᱥᱤᱢ ᱥᱮ ᱛᱤᱛᱨᱤ ᱠᱚ ᱟᱨᱚ ᱱᱚᱛᱛᱮ ᱡᱚ ᱵᱤᱞᱤ ᱦᱟᱱᱟᱣᱟᱱᱟᱜ ᱨᱟᱱ ᱨᱮᱦᱮᱫ ᱠᱚᱦᱚᱸ ᱠᱚ ᱟᱹᱜᱩ ᱛᱚᱨᱟᱭ ᱜᱮᱭᱟ ᱚᱱᱟ ᱥᱟᱶᱛᱮ ᱟᱨᱚ ᱧᱮᱞᱚᱜᱼᱟ ᱡᱮ ᱮ ᱜᱹᱰᱤ ᱦᱚᱯᱚᱱ ᱠᱚ ᱟᱹᱜᱩ ᱠᱚᱣᱟ ᱟᱹᱥᱩᱞ ᱞᱟᱹᱜᱤᱫ ᱠᱟᱹᱴᱤᱡ ᱠᱟᱹᱴᱤᱡ ᱦᱚᱯᱚᱱ ᱠᱚᱦᱚᱸ ᱠᱩᱞᱟᱭ ᱦᱚᱯᱚᱱ ᱠᱚᱦᱚᱸ ᱠᱚ ᱟᱹᱜᱩ ᱠᱚᱣᱟ ᱟᱹᱥᱩᱞ ᱞᱟᱹᱜᱤᱫ ᱟᱯᱮ ᱥᱮᱫ ᱫᱚᱠᱚ ᱟᱹᱜᱩ ᱠᱚᱣᱟ ᱥᱮ ᱵᱟᱝ ᱟᱨᱚ ᱥᱟᱶᱛᱮ ᱫᱩᱸᱫᱩ ᱠᱚᱠᱚᱨ ᱠᱚ ᱧᱟᱢᱚᱜ ᱠᱟᱱ ᱜᱤᱫᱽᱨᱟᱹ ᱠᱚ ᱵᱷᱩᱞᱟᱹᱣ ᱞᱟᱹᱜᱤᱫ ᱩᱱᱠᱩ ᱠᱚᱦᱚᱠᱚ ᱟᱹᱜᱩ ᱠᱚ ᱜᱮᱭᱟ ᱥᱟᱶᱛᱮ ᱩᱱᱠᱩ ᱠᱟᱹᱴᱤᱡ ᱠᱟᱹᱴᱤᱡ ᱦᱚᱯᱚᱱ ᱦᱚᱯᱚᱱ ᱪᱮᱬᱮ ᱥᱟᱵ ᱠᱟᱛᱮᱮᱫ ᱟᱹᱥᱩᱞ ᱞᱟᱹᱜᱤᱫ ᱦᱚᱸᱠᱚ ᱟᱹᱜᱩ ᱠᱚᱣᱟ ᱟᱨ ᱱᱚᱛᱮ ᱜᱤᱫᱽᱨᱟᱹ ᱠᱚ ᱠᱷᱮᱞ ᱞᱟᱹᱜᱤᱫ ᱦᱚᱸᱠᱚ ᱟᱹᱜᱩ ᱫᱚᱠᱚ ᱟᱹᱜᱩ ᱠᱚ ᱜᱮᱭᱟ ᱟᱢᱫᱚ ᱵᱚᱭᱦᱟ ᱥᱩᱠᱨᱤ ᱡᱤᱞ ᱡᱟᱦᱟᱸ ᱫᱚ ᱟᱸ ᱵᱤᱨ ᱥᱩᱠ ᱥᱩᱠᱨᱤ ᱡᱤᱞ ᱚᱱᱟ ᱫᱚ ᱡᱚᱢ ᱛᱮᱫᱚ ᱚᱠᱟ ᱞᱮᱠᱟᱢ ᱵᱩᱡᱷᱟᱹᱣᱟ ᱤᱧ ᱫᱚ ᱵᱤᱥᱮᱥ ᱠᱟᱭᱛᱮ ᱡᱟᱦᱟᱸ ᱥᱩᱠᱨᱤ ᱡᱤᱞ ᱨᱮᱭᱟᱜ ᱦᱟᱨ ᱦᱟᱨᱛᱟ ᱛᱟᱦᱮᱱᱟ ᱚᱱᱟ ᱫᱚ ᱠᱟᱹᱴᱤᱡ ᱥᱚᱠᱛᱚ ᱜᱤᱧ ᱵᱩᱡᱷᱟᱹᱣᱟ ᱵᱤᱨ ᱥᱩᱠᱨᱤᱭᱟᱜ ᱫᱚ ᱟᱫᱚ ᱟᱢ ᱫᱚ ᱚᱠᱟ ᱞᱮᱠᱟᱢ ᱵᱩᱡᱷᱟᱹᱣ ᱠᱮᱫᱟ ᱵᱤᱨ ᱥᱩᱠᱨᱤᱭᱟᱜ ᱡᱤᱞ ᱫᱚ
ᱦᱳᱭ ᱟᱵᱚ ᱡᱟᱦᱟᱸᱭ ᱟᱹᱛᱩᱳ ᱫᱤᱥᱚᱢ ᱨᱮ ᱢᱮᱱᱟᱜ ᱠᱚᱣᱟ ᱥᱩᱠᱨᱤ ᱩᱱᱠᱩ ᱠᱷᱚᱱ ᱫᱚ ᱵᱤᱨ ᱥᱩᱠᱨᱤᱤᱭᱟᱹ ᱡᱤᱞ ᱫᱚ ᱟᱹᱰᱤ ᱱᱟᱥᱮ ᱠᱮᱴᱮᱡ ᱧᱚᱜ ᱜᱮᱭᱟ ᱟᱨ ᱡᱟᱦᱟᱸ ᱥᱩᱠᱨᱤ ᱱᱩᱠᱩ ᱵᱚᱱ ᱡᱚᱢ ᱠᱚᱣᱟ ᱟᱵᱚ ᱟᱹᱛᱩ ᱫᱤᱥᱚᱢ ᱨᱮ ᱱᱩᱠᱩ ᱥᱩᱠᱨᱤ ᱠᱷᱚᱱ ᱫᱚ ᱢᱮᱱ ᱜᱟᱱᱚᱜᱼᱟ ᱡᱟᱦᱟᱸ ᱵᱤᱨ ᱨᱮᱱ ᱥᱩᱠᱨᱤ ᱩᱱᱠᱩ ᱡᱤᱞ ᱫᱚ ᱱᱟᱯᱟᱭ ᱜᱮᱭᱟ ᱱᱟᱯᱟᱭ ᱢᱚᱛᱞᱚᱵ ᱟᱹᱰᱤ ᱜᱟᱱ ᱚᱱᱟᱨᱮ ᱜᱩᱱ ᱦᱮᱱᱟᱜ ᱟᱠᱟᱫᱟ
ᱦᱳᱭ ᱵᱤᱨ ᱥᱩᱠᱨᱤ ᱫᱚ ᱡᱟᱹᱥᱛᱤ ᱠᱟᱭᱛᱮ ᱧᱮᱞᱚᱜᱼᱟ ᱰᱟᱴᱟ ᱛᱟᱦᱮᱱ ᱛᱟᱠᱚᱣᱟ ᱨᱮᱦᱮᱫ ᱠᱚᱦᱚᱸ ᱠᱚ ᱡᱚᱢ ᱫᱚᱠᱚ ᱡᱚᱢ ᱜᱮᱭᱟ ᱟᱨ ᱡᱮᱢᱚᱱ ᱚᱲᱟᱜ ᱠᱚ ᱛᱚᱞ ᱠᱚᱨᱮᱱ ᱥᱩᱠᱨᱤ ᱫᱚᱥᱮ ᱩᱱᱤ ᱫᱚ ᱚᱲᱟᱜ ᱨᱮ ᱛᱚᱞ ᱠᱟ ᱠᱟᱛᱮᱫ ᱮ ᱛᱟᱦᱮᱱᱟ ᱠᱟᱹᱡᱤ ᱫᱟᱜ ᱠᱚᱥᱮ ᱞᱩᱵᱩᱜ ᱠᱚ ᱜᱷᱟᱱᱴᱟ ᱠᱟᱛᱮᱮᱫ ᱜᱮᱧ ᱮᱢᱟᱭᱟ ᱩᱱᱤ ᱫᱚ ᱚᱱᱠᱟ ᱞᱮᱠᱟ ᱠᱷᱟᱹᱴᱤ ᱡᱤᱱᱤᱥ ᱠᱚᱫᱚ ᱵᱟᱭ ᱡᱚᱢ ᱫᱟ ᱜᱮᱭᱟ ᱟᱨ ᱵᱤᱥ ᱥᱩᱠᱨᱤ ᱫᱚ ᱧᱮᱞᱚᱜᱼᱼᱟᱭ ᱵᱤᱥᱮᱥ ᱠᱟᱭᱛᱮ ᱟᱡ ᱟᱡ ᱚᱠᱟ ᱞᱮᱠᱟ ᱵᱟᱧᱪᱟᱣ ᱠᱟᱛᱮᱫ ᱛᱟᱦᱮᱱᱟ ᱟᱡ ᱫᱚ ᱨᱮᱦᱮᱫ ᱠᱚ ᱡᱚᱢᱟ ᱥᱮ ᱡᱟᱦᱟᱱᱟᱜ ᱡᱚ ᱵᱤᱞᱤ ᱠᱚ ᱯᱟᱸᱡᱟ ᱯᱟᱸᱡᱟ ᱛᱮ ᱡᱚᱢ ᱫᱚᱭ ᱡᱚᱢ ᱜᱮᱭᱟ ᱟᱢᱢᱫᱟ ᱨᱚᱠᱚᱢ ᱨᱮᱦᱮᱫ ᱠᱚ ᱡᱚᱢ ᱛᱟᱦᱮᱱ ᱜᱮᱭᱟ ᱟᱫᱚ ᱦᱟᱸᱜ ᱩᱱᱤ ᱡᱟᱦᱟᱸᱭ ᱵᱤᱨ ᱥᱩᱠᱨᱤ ᱫᱚ ᱠᱟᱹᱴᱤᱡ ᱫ ᱫᱟᱹᱲᱟᱜᱟᱭ ᱱᱚᱛᱛᱮ ᱫᱟᱹᱲ ᱠᱚᱦᱚᱸ ᱵᱷᱷᱟᱞᱤ ᱜᱮᱠᱚ ᱫᱟᱹᱲ ᱫᱟᱲᱮᱭᱟᱜᱼᱟ ᱵᱤᱨ ᱥᱩᱠᱨᱤ ᱫᱚ ᱡᱟᱦᱟᱸ ᱚᱲᱟᱜ ᱨᱮᱱᱟᱜ ᱟᱹᱥᱩᱞ ᱥᱩᱠᱨᱤ ᱫᱚ ᱚᱱᱠᱟ ᱫᱚ ᱵᱟᱠᱚ ᱫᱟᱹᱲ ᱫᱟᱲᱮᱭᱟᱜᱼᱟ ᱟᱨ ᱠᱚ ᱞᱟᱹᱭᱟ ᱥᱮ ᱪᱮᱫ ᱡᱩᱫᱤ ᱡᱟᱦᱟᱸᱭ ᱴᱟᱜ ᱥᱩᱠᱨᱤᱤᱭ ᱫᱟᱹᱲᱟᱜᱼᱟ ᱵᱷᱟᱜᱮᱭ ᱫᱟᱹᱲᱟᱼᱟ ᱥᱮ ᱵᱷᱟᱜᱤᱭ ᱡᱚᱢᱟ ᱚᱱᱠᱟᱜᱮ ᱟᱜ ᱮ ᱛᱟᱦᱮᱱᱟ ᱩᱱᱠᱩ ᱥᱩᱠᱨᱤᱭᱟᱜ ᱜᱮ ᱡᱤᱞ ᱫᱚ ᱥᱤᱵᱤᱞᱟ ᱡᱟᱦᱟᱸᱭ ᱥᱩᱠᱨᱤ ᱛᱚᱞ ᱠᱚᱠᱚ ᱛᱟᱦᱮᱱᱟ ᱩᱱᱠᱩ ᱥᱩᱠᱨᱤᱭᱟᱜ ᱫᱚ ᱡᱤᱞ ᱫᱚ ᱚᱱᱠᱟ ᱵᱮᱥ ᱞᱮᱠᱟ ᱫᱚ ᱵᱟᱝ ᱥᱤᱵᱤᱞ ᱜᱮᱭᱟ ᱟᱢ ᱫᱚ ᱪᱮᱫ ᱮᱢ ᱢᱚᱱᱮᱭᱟ ᱵᱚᱭᱦᱟ
ᱦᱳᱭ ᱟᱞᱮᱫᱚ ᱚᱱᱟ ᱵᱤᱨ ᱥᱩᱠᱨᱤᱭᱟᱜ ᱫᱚ ᱞᱟᱡ ᱛᱮᱫ ᱟᱨᱚ ᱵᱷᱟᱜᱤ ᱞᱮ ᱡᱩᱛ ᱜᱮᱞᱮ ᱟᱹᱭᱠᱟᱹᱣᱟ ᱪᱟᱞ ᱟ ᱫᱚ ᱯᱟᱸᱪ ᱴᱟᱠᱟ ᱠᱮᱫ
ᱛᱚᱵᱮ ᱦᱚᱸᱜᱼᱚᱭ ᱵᱚᱭᱦᱟ ᱟᱯᱮ ᱫᱚ ᱵᱤᱨ ᱥᱩᱠᱨᱤᱭᱟᱜ ᱞᱟᱡ ᱛᱮᱫ ᱠᱚᱫᱚ ᱯᱮ ᱮ ᱱᱚᱱᱛᱮ ᱯᱮ ᱤᱭᱟᱹᱭ ᱛᱟᱦᱮᱱᱟ ᱥᱮ ᱵᱟᱝ ᱡᱟᱦᱟᱸ ᱫᱚ ᱟᱞᱮ ᱥᱮᱫ ᱫᱚ ᱞᱮᱴᱚ ᱞᱮᱴᱚ ᱦᱚᱸᱠᱚ ᱡᱚᱢ ᱜᱮᱭᱟ ᱥᱮ ᱵᱤᱨ ᱥᱩᱠᱨᱤᱭᱟᱜ ᱡᱟᱦᱟᱸ ᱫᱚ ᱯᱚᱠᱚᱲᱟ ᱵᱤᱨ ᱥᱩᱠᱨᱤᱭᱟᱜ ᱞᱟᱡ ᱛᱮᱨᱮ ᱢᱟᱭᱟᱝ ᱠᱚ ᱥᱟᱶᱛᱮ ᱯᱮᱸᱭᱟᱡᱽ ᱨᱚᱥᱩᱱ ᱟᱞᱟᱫᱟ ᱪᱩᱨᱵᱤ ᱠᱚ ᱦᱮᱸ ᱥᱮ ᱟᱨᱚ ᱟᱫᱟ ᱠᱚᱦᱚᱸ ᱠᱚ ᱴᱷᱮᱞᱟᱣ ᱥᱟᱢᱵᱟᱜ ᱜᱮᱭᱟ ᱢᱮᱥᱟ ᱠᱟᱛᱮᱮᱫ ᱚᱱᱟ ᱠᱚ ᱢᱮᱥᱟ ᱠᱟᱛᱮᱫ ᱫᱟᱜ ᱨᱮᱠᱚ ᱦᱮᱰᱮᱡ ᱛᱟᱦᱮᱱᱟ ᱟᱨ ᱦᱮᱰᱮᱡ ᱠᱟᱛᱮᱫ ᱟᱹᱰᱤ ᱵᱷᱟᱞᱤ ᱥᱤᱵᱤᱞ ᱛᱟᱦᱮᱱᱟ ᱾ ᱟᱠᱷᱨᱤᱧ ᱠᱚᱦᱚᱸ ᱫᱚᱢᱮ ᱠᱚ ᱟᱹᱠᱷᱨᱤᱧᱟ ᱡᱟᱦᱟᱸ ᱫᱚ ᱫᱚᱥ ᱴᱟᱠᱟ ᱯᱤᱥ ᱚᱱᱠᱟ ᱢᱚᱬᱮ ᱴᱟᱠᱟ ᱯᱤᱥ ᱚᱱᱠᱟ ᱠᱚ ᱟᱹᱠᱷᱨᱤᱧᱟ ᱫᱚᱢᱮ ᱚᱸᱰᱮ ᱫᱚ ᱦᱟᱴ ᱯᱟᱛᱟ ᱠᱚᱨᱮ ᱠᱚ ᱟᱹᱠᱷᱨᱤᱧ ᱛᱟᱦᱮᱱᱟ ᱫᱚᱢᱮ ᱠᱚ ᱦᱟᱛᱟᱣ ᱛᱟᱦᱮᱱᱟ ᱫᱚᱢᱮ ᱜᱮᱠᱚ ᱡᱚᱢ ᱛᱟᱦᱮᱱᱟ ᱾ ᱟᱯᱮ ᱥᱮᱫ ᱫᱚ ᱚᱱᱟ ᱡᱤᱱᱤᱥ ᱚᱱᱟ ᱞᱟᱡ ᱛᱮᱜ ᱨᱮᱭᱟᱜ ᱡᱟᱦᱟᱸ ᱢᱟᱭᱟᱢ ᱛᱮ ᱠᱚ ᱛᱮᱭᱟᱨᱟ ᱚᱱᱟ ᱫᱚᱯᱮ ᱡᱚᱢ ᱛᱟᱦᱮᱱᱟ ᱥᱮ ᱵᱟᱝᱟ?
ᱪᱤᱞᱤ ᱵᱤᱨ ᱥᱩᱠᱨᱤ ᱨᱮᱭᱟᱜ ᱠᱟᱛᱷᱟᱢ ᱞᱟᱹᱭ ᱦᱚᱪᱚᱭᱮᱫᱟ ᱥᱮ ᱪᱮᱫ ᱞᱮᱠᱟ?
ᱵᱤᱨ ᱥᱩᱠᱨᱤᱭᱟᱜ ᱦᱩᱭᱩᱜ ᱥᱮ ᱱᱚᱛᱮ ᱟᱹᱥᱩᱞ ᱥᱩᱠᱨᱤᱭᱟᱜ ᱦᱩᱭᱩᱜ ᱡᱟᱦᱟᱸ ᱫᱚ
ᱵᱟᱝᱜᱮ ᱟᱞᱮ ᱥᱮᱱ ᱫᱚ ᱵᱤᱨ ᱥᱩᱠᱨᱤᱭᱟᱜ ᱡᱤᱞ ᱫᱚ ᱵᱟᱝᱞᱮ ᱟᱹᱠᱷᱨᱤᱧ ᱜᱮᱭᱟ ᱟᱞᱮ ᱟᱞᱮ ᱢᱚᱛᱚ ᱜᱮᱞᱮ ᱡᱚᱢᱟ᱾ ᱵᱤᱨ ᱥᱩᱠᱨᱤ ᱡᱤᱞ ᱟᱨ ᱵᱤᱨ ᱥᱩᱠᱨᱤ ᱥᱮᱸᱫᱽᱨᱟ ᱦᱚᱸ ᱟᱞᱮ ᱥᱮᱱ ᱫᱚ ᱵᱟᱨᱚᱱ ᱜᱮᱭᱟ ᱾ ᱢᱮᱱᱟ ᱠᱚ ᱥᱩᱠᱨᱤ ᱫᱚ ᱵᱤᱨ ᱨᱮᱱ ᱡᱤᱡᱤᱭᱟᱹᱞᱤ ᱫᱚ ᱟᱞᱚᱯᱮ ᱜᱚᱡ ᱠᱚᱣᱟ ᱩᱱᱠᱩ ᱯᱷᱚᱨᱮᱥᱴᱟᱨ ᱰᱤᱯᱟᱨᱴᱢᱮᱱᱴ ᱜᱮᱠᱚ ᱞᱟᱹᱭ ᱵᱟᱲᱟ ᱟᱠᱟᱫᱟ ᱾ ᱟᱨ ᱟᱞᱮ ᱚᱱᱟ ᱥᱮᱸᱫᱽᱨᱟ ᱪᱟᱞᱟᱜ ᱢᱟᱱᱮ ᱟᱞᱮ ᱫᱚ ᱟᱹᱰᱤ ᱠᱚ ᱨᱩᱠᱷᱟᱹᱣ ᱞᱮᱜᱮᱭᱟ ᱡᱮ ᱢᱮᱛᱟ ᱞᱮᱭᱟ ᱠᱚ ᱟᱞᱚᱯᱮ ᱪᱟᱞᱟᱜᱼᱟ ᱵᱤᱨ ᱨᱮᱱ ᱡᱤᱱᱤᱥ ᱠᱚᱫᱚ ᱟᱞᱚᱯᱮ ᱜᱚᱡ ᱠᱚᱣᱟ᱾ ᱡᱮ ᱟᱛᱳ ᱚᱲᱟᱜ ᱨᱮ ᱡᱟᱦᱟᱸᱭ ᱟᱹᱥᱩᱞ ᱢᱮᱱᱟᱜ ᱠᱚᱣᱟ ᱱᱩᱠᱩ ᱜᱚᱡ ᱛᱮᱫᱚ ᱵᱟᱞᱮ ᱢᱟᱱᱟᱣᱭᱮᱫ ᱯᱮᱭᱟ ᱛᱚᱵᱮ ᱱᱩᱠᱩ ᱵᱤᱨ ᱨᱮᱱ ᱫᱟᱫᱟ ᱟᱞᱚᱯᱮ ᱤᱭᱟᱹ ᱠᱚᱣᱟ ᱥᱩᱠᱨᱤ ᱠᱚ ᱦᱩᱭᱩᱜᱼᱟ ᱥᱮ
ᱦᱳᱭ ᱵᱚᱭᱦᱟ ᱟᱞᱮ ᱥᱮᱫ ᱦᱚᱸ ᱵᱤᱨ ᱨᱮᱱ ᱫᱚ ᱵᱤᱨ ᱨᱮᱱ ᱫᱚ ᱵᱟᱹᱠᱩ ᱜᱚᱡ ᱦᱚᱪᱚᱣᱟᱜ ᱜᱮᱭᱟ ᱾